ᱦᱮᱸ
ᱦᱮᱸ ᱡᱚᱦᱟᱨ ᱜᱮ᱾
ᱟᱸ ᱵᱷᱟᱹᱭ ᱡᱚᱦᱟᱨ ᱜᱮ᱾
ᱦᱩᱸ ᱪᱮᱜ ᱠᱚᱯᱮ ᱪᱤᱠᱟᱹ ᱵᱟᱲᱟᱭᱮᱫᱟ?
ᱱᱤᱛᱚᱜ ᱫᱚ ᱚᱱᱠᱟ ᱫᱚ ᱚᱲᱟᱜ ᱠᱚᱨᱮᱜ ᱜᱮ ᱱᱟᱦᱟᱜ ᱟᱨ ᱡᱟᱜᱮ ᱪᱟᱥᱵᱟᱥ ᱠᱚᱫᱚ ᱟ ᱠᱟᱱᱴᱤᱱᱤᱭᱩ ᱜᱮ ᱢᱮᱱᱟᱜ ᱛᱟᱞᱮᱭᱟ ᱟᱨ ᱩᱱᱟᱹᱜ ᱩᱰᱟᱹᱝ ᱵᱟᱭ ᱫᱟᱜ ᱟᱠᱟᱜ ᱞᱮ ᱛᱮ ᱪᱟᱥᱵᱟᱥ ᱱᱟ ᱟᱹᱣᱨᱤ ᱞᱮ ᱮᱛᱚᱦᱚᱵ ᱫᱟᱲᱮᱭᱟᱜᱼᱟ᱾
ᱟᱪᱪᱷᱟ ᱟᱪᱪᱷᱟ ᱦᱮᱸᱛᱚ ᱟᱞᱮ ᱦᱚᱸ ᱱᱚᱜᱚᱭ ᱪᱟᱥ ᱪᱟᱥᱵᱟᱥ ᱫᱚᱞᱮ ᱟᱨᱟᱢᱵᱚ ᱠᱟᱜ ᱜᱮᱭᱟᱞᱮ ᱟᱫᱚ ᱱᱚᱜᱚᱭ ᱱᱤᱛᱚᱜ ᱫᱚ ᱥᱮᱨᱚᱠᱚᱢ ᱮᱠᱴᱟ ᱵᱟᱭ ᱫᱟᱜ ᱮᱫᱟᱭ ᱠᱤᱪᱷᱩ ᱫᱤᱱ ᱢᱟᱲᱟᱝ ᱫᱚ ᱫᱟᱜ ᱜᱮᱜ ᱛᱟᱦᱮᱸᱜ ᱜᱮ ᱟᱨ ᱱᱤ ᱱᱤᱛᱚᱜ ᱫᱚ ᱱᱚᱜᱚᱭ ᱵᱟᱭ ᱫᱟᱜ ᱮᱫᱟ ᱨᱮᱦᱚᱸ ᱱᱚᱜᱚᱭ ᱟᱨᱟᱢᱵᱚ ᱫᱚ ᱟᱨᱟᱢᱵᱚ ᱟᱠᱟᱱ ᱜᱮᱭᱟ᱾
ᱟᱪᱪᱷᱟ ᱦᱳᱭ ᱟᱵᱚ ᱥᱟᱱᱛᱟᱲ ᱢᱟᱹᱱᱢᱤ ᱫᱚ ᱱᱚᱝᱠᱟ ᱜᱮ ᱟᱥᱟᱲ ᱵᱚᱸᱜᱟ ᱫᱚ ᱱᱟ ᱟᱹᱰᱤ ᱟᱭᱢᱟ ᱜᱮ ᱠᱟᱹᱢᱤ ᱠᱟᱹᱥᱱᱤ ᱛᱟᱦᱮᱱ ᱛᱟᱵᱚᱱᱟ ᱟᱨ ᱱᱤᱦᱟᱹᱛᱤ ᱟᱥᱟᱲ ᱵᱚᱸᱜᱟ ᱡᱩᱫᱤ ᱵᱟᱵᱚᱱ ᱠᱟᱹᱢᱤ ᱠᱟᱹᱥᱱᱤᱭᱟ ᱢᱮᱱᱠᱷᱟᱱ ᱦᱟᱸᱜ ᱥᱟᱨᱟ ᱵᱚᱪᱷᱚᱨ ᱟᱵᱚᱣᱟᱜ ᱢᱮᱱᱫᱚ ᱢᱤᱫ ᱵᱤᱛᱟᱹ ᱞᱟᱡ ᱱᱟᱦᱟᱜ ᱟᱹᱰᱤ ᱫᱩᱠ ᱦᱟᱨᱠᱮᱛ ᱥᱟᱥᱮᱛ ᱠᱟᱛᱮᱜ ᱱᱟᱦᱟᱜ ᱟᱹᱥᱩᱞᱚᱜ ᱞᱟᱜᱟᱣ ᱮᱭᱟ ᱦᱮᱸ ᱥᱮ ᱵᱟᱝ?
ᱦᱮᱸ ᱦᱮᱸ ᱦᱮᱸ ᱚᱲᱟᱜ ᱠᱚᱨᱮ ᱫᱚ ᱵᱮᱥ ᱵᱟᱲᱟ ᱜᱮᱭᱟ ᱠᱚ ᱡᱷᱚᱛᱚ ᱦᱚᱲ ᱜᱮ?
ᱦᱳᱭ ᱱᱤᱛ ᱞᱮᱠᱟ ᱫᱚ ᱱᱟᱦᱜ ᱱᱟᱯᱟᱭ ᱵᱟᱲᱟ ᱜᱮ ᱥᱟᱶᱛᱮ ᱥᱟᱱᱟᱢ ᱚᱲᱟᱜ ᱦᱚᱲ ᱦᱚᱸ ᱱᱟᱯᱟᱭ ᱜᱮ ᱢᱮᱱᱟᱜ ᱟᱠᱟᱜ ᱞᱮᱭᱟ ᱟᱨ ᱨᱮᱱᱯᱟᱹᱨ ᱟᱯᱮᱜ ᱜᱮ ᱱᱟᱦᱟᱜ ᱚᱠᱟ ᱞᱮᱠᱟ ᱢᱮᱱᱟᱜ ᱟᱠᱟᱫ ᱯᱮᱭᱟ?
ᱦᱚᱸ ᱟᱞᱮ ᱦᱚᱸ ᱱᱤᱭᱟᱹ ᱥᱚᱢᱚᱭ ᱫᱚ ᱱᱚᱜ ᱪᱟᱸᱫᱳ ᱵᱚᱸᱜᱟ ᱟᱜ ᱫᱟᱭᱟ ᱫᱩᱞᱟᱹᱲ ᱫᱚ ᱵᱮᱥ ᱫᱚ ᱵᱮᱥ ᱵᱟᱲᱟ ᱜᱮᱭᱟᱞᱮ ᱡᱷᱚᱛᱚ ᱦᱚᱲ ᱜᱮ᱾ ᱦᱩᱸ ᱛᱟᱦᱞᱮ ᱫᱟ ᱞᱟᱹᱭᱫᱟᱹᱧ ᱟᱯᱮ ᱥᱮ ᱥᱮᱜ ᱨᱮᱫᱚ ᱵᱤᱨ ᱠᱚᱫᱚ ᱢᱮᱱᱟᱜ ᱜᱮᱭᱟ ᱥᱮ ᱵᱟᱝ ᱜᱮ?
ᱦᱳᱭ ᱚᱱᱠᱟ ᱫᱚ ᱱᱟᱦᱟᱜ ᱟᱹᱰᱤ ᱟᱭᱢᱟ ᱜᱮ ᱢᱮᱱᱟᱜ-ᱟ ᱢᱮᱱᱫᱚ ᱛᱟ ᱛᱚᱸᱜᱮ ᱭᱟᱠᱟᱜ ᱛᱚᱸᱜᱮ ᱜᱮ ᱢᱮᱱᱟᱜᱼᱟ ᱛᱚᱲᱮ ᱥᱩᱛᱟᱹᱢ ᱞᱮᱠᱟ᱾ ᱵᱤᱨ ᱫᱚ ᱟᱭᱢᱟ ᱞᱟᱹᱴᱩ ᱞᱟᱹᱴ ᱟᱹᱛᱩ ᱢᱮᱱᱟᱜᱼᱟ ᱚᱱᱠᱟ ᱫᱚ ᱱᱟᱦᱟᱜ ᱦᱟᱹᱛᱤ ᱠᱚ ᱢᱤᱫ ᱵᱟᱨ ᱠᱚ ᱦᱮᱡ ᱵᱟᱲᱟᱜ ᱜᱮᱭᱟ᱾ ᱟᱨ ᱚᱱᱠᱟᱱ ᱠᱚᱫᱚ ᱱᱟᱦᱟᱜ ᱵᱟᱠᱚ ᱦᱤᱡᱩᱜᱼᱟ᱾ ᱟᱨ ᱟᱯᱮ ᱫᱤᱥᱚᱢ ᱫᱚ ᱢᱮᱱᱫᱚ ᱵᱤᱨ ᱫᱤᱥᱚᱢ ᱥᱮ ᱚᱱᱠᱟᱱᱟᱜ ᱢᱮᱱᱫᱚ ᱴᱟᱺᱰᱤ ᱫᱤᱥᱚᱢ ᱠᱟᱱ ᱛᱟᱯᱮ ᱜᱮᱭᱟ?
ᱵᱤᱨ ᱫᱤᱥᱚᱢ ᱜᱮ ᱫᱟᱜ ᱢᱟᱱᱮ ᱠᱷᱩᱵ ᱮᱠᱴᱟ ᱵᱮ ᱵᱤᱨ ᱥᱳᱨ ᱨᱮ ᱫᱚ ᱵᱟᱞᱮ ᱵᱟᱲᱟ ᱢᱟᱱᱮ ᱵᱤᱨ ᱡᱟᱯᱟᱜ ᱩᱛ ᱛᱟᱹᱨ ᱨᱮ ᱢᱮᱱᱟᱜ ᱞᱮᱭᱟ ᱢᱟᱱᱮ ᱛᱟᱞᱟ ᱢᱟᱞᱟ ᱨᱮᱫᱚ ᱵᱟᱝᱜᱮ᱾
ᱢᱮᱱᱫᱚ ᱱᱟᱦᱟᱜ ᱟᱯᱮ ᱦᱚᱸ ᱵᱤᱨ ᱫᱤᱥᱚᱢ ᱜᱮᱯᱮ ᱯᱟᱲᱟᱜᱼᱟ ᱱᱟ ᱥᱮ ᱪᱮᱫ? ᱟᱹᱰᱤ ᱱᱟᱯᱟᱭ᱾
ᱟᱪᱪᱷᱟ ᱟᱯᱮ ᱥᱮᱜ ᱫᱚ ᱫᱟ ᱛᱟᱦᱚᱞᱮ ᱯᱩᱴᱠᱟᱹ ᱠᱚ ᱩᱜ ᱠᱚᱠᱚ ᱧᱟᱢᱚᱜ ᱠᱟᱱᱟ ᱵᱟᱝ ᱥᱮ ᱵᱟᱝ ᱜᱮ?
ᱯᱟᱞᱮ ᱯᱩᱴᱠᱟᱹ ᱠᱚ ᱢᱮᱱ ᱞᱮᱠᱷᱟᱱ ᱫᱚ ᱱᱟᱦᱟᱜ ᱟᱹᱰᱤ ᱟᱭᱢᱟ ᱜᱮ ᱯᱮ ᱮᱢᱚᱱ ᱵᱟᱲᱟ ᱜᱚᱫ ᱮᱱ ᱜᱮᱭᱟ ᱢᱮᱱᱫᱚ ᱯᱩᱴᱠᱟᱹ ᱫᱚ ᱱᱟᱦᱟᱜ ᱠᱚ ᱯᱚᱨᱮᱜ-ᱟ᱾ ᱱᱟᱸᱜ ᱵᱟᱲᱟᱭ ᱵᱟᱹᱱᱩᱜ-ᱟ ᱚᱠᱟ ᱥᱮᱱ ᱜᱮᱠᱚ ᱚᱢᱚᱱᱚᱜ-ᱟ ᱛᱚᱵᱮ ᱱᱟᱦᱟᱜ ᱫᱟᱜ ᱡᱟᱹᱯᱩᱫ ᱫᱤᱱ ᱜᱮᱠᱚ ᱮᱢᱚᱱᱚᱜᱼᱟ᱾
ᱦᱮᱸ ᱦᱮᱸ ᱫᱟᱜ ᱡᱟᱹᱯᱩᱜ ᱥᱚᱢᱚᱭ ᱜᱮᱠᱚ ᱚᱢᱚᱱᱚᱜ ᱟᱠᱚ ᱱᱟᱛᱮ ᱫᱚ᱾
ᱦᱳᱭ᱾ ᱱᱟᱦᱟᱜ ᱫᱚ ᱚᱱᱟ ᱡᱟᱜᱮ ᱡᱮᱞᱮᱧ ᱡᱮᱞᱮᱧ ᱞᱮᱡᱮᱨ ᱞᱤᱡᱤᱨ ᱩᱫ ᱠᱟᱱᱟ᱾ ᱟᱨ ᱪᱤᱞᱤ ᱠᱚ ᱢᱮᱛᱟ ᱠᱚ ᱠᱟᱱᱟ ᱛᱚᱨᱢᱟᱲ ᱥᱮ ᱟᱭᱢᱟ ᱟᱭᱢᱟ ᱧᱩᱛᱩᱢ ᱢᱮᱱᱟᱜᱼᱟ ᱦᱮᱸ ᱥᱮ?
ᱦᱮᱸ ᱦᱮᱸ ᱦᱮᱸ᱾
ᱦᱮᱸ ᱡᱚᱢ ᱵᱟᱲᱟ ᱦᱩᱭᱩᱜ ᱠᱟᱱ ᱜᱮᱭᱟ᱾
ᱱᱚᱛᱮ ᱦᱚᱸ ᱢᱮᱱᱟᱜᱼᱟ ᱛᱟᱦᱚᱞᱮ ᱵᱩᱥᱩᱵ ᱳᱫᱽ ᱠᱚᱫᱚᱯᱮ ᱧᱟᱢ ᱮᱫᱟ ᱥᱮ ᱵᱟᱝ ᱮᱫᱟ?
ᱦᱳᱭ ᱟᱹᱰᱤ ᱱᱟᱯᱟᱭ ᱠᱟᱛᱷᱟ ᱵᱩᱥᱩᱵ ᱳᱫᱽ ᱢᱟ ᱟᱹᱰᱤ ᱜᱮ ᱥᱤᱵᱤᱞᱟ ᱦᱮᱸ ᱥᱮ ᱛᱚᱵᱮ ᱱᱮ ᱱᱮᱛᱟᱨ ᱫᱚ ᱟᱞᱮ ᱫᱤᱥᱚᱢ ᱫᱚ ᱱᱟᱜ ᱚᱱᱠᱟ ᱫᱚ, ᱵᱩᱥᱩᱵ ᱠᱚᱫᱚ ᱱᱟᱦᱟᱜ ᱥᱮᱫᱟᱭ ᱦᱟᱯᱲᱟᱢ ᱠᱚ ᱡᱟᱦᱟᱸ ᱞᱮᱠᱟ ᱠᱚ ᱥᱮᱭᱟ ᱦᱚᱪᱚᱭᱮᱫ ᱛᱟᱦᱮᱱᱟ ᱚᱱᱟ ᱥᱮᱸᱭᱟ ᱦᱚᱪᱚ ᱨᱮ ᱟᱹᱰᱤ ᱟᱭᱢᱟ ᱟᱭᱢᱟ ᱵᱩᱥᱩᱵ ᱳᱫᱽ, ᱠᱚ ᱡᱚᱢᱮᱫ ᱛᱟᱦᱮᱱᱟ᱾
ᱦᱮᱸ ᱥᱮ ᱢᱮᱱᱠᱷᱟᱱ ᱱᱮᱛᱟᱨ ᱫᱚ ᱱᱟᱦᱟᱜ ᱟᱹᱠᱷᱨᱤᱧ ᱦᱮᱸ ᱵᱟᱲᱟᱭᱼᱟ ᱵᱚᱱ ᱛᱚ ᱥᱟᱱᱟᱢ ᱥᱟᱱᱛᱟᱲ ᱦᱚᱯᱚᱱ ᱜᱮ ᱱᱮᱛᱟᱨ ᱫᱚ ᱦᱟᱸᱜ ᱵᱩᱥᱩᱵ ᱠᱚᱫᱚ᱾ ᱢᱟᱱᱮ ᱵᱟᱵᱚᱱ ᱢᱟᱨᱮ ᱦᱚᱪᱚᱭᱮᱫᱼᱟ ᱥᱮ ᱵᱟᱵᱚᱱ ᱥᱮᱭᱟ ᱦᱚᱪᱚᱭᱮᱫᱼᱟ᱾
ᱦᱳᱭ ᱟᱫᱚ ᱡᱟᱭᱦᱳ ᱚᱱᱟ ᱦᱮᱸ ᱦᱮᱸ ᱟᱫᱚ, ᱡᱟᱭᱦᱳᱠ ᱱᱮᱛᱟᱨ ᱫᱚ ᱱᱚᱜᱚᱭ ᱟᱛᱳ ᱫᱤᱥᱚᱢ ᱢᱮᱱᱟᱜ ᱠᱚ ᱨᱮᱦᱚᱸ ᱱᱚᱜᱚᱭ, ᱰᱟᱝᱨᱤ ᱠᱚ ᱠᱟᱰᱟ ᱠᱚᱠᱚ ᱢᱮᱱᱟᱜ ᱠᱚᱨᱫᱚ ᱱᱚᱜᱚᱭ ᱠᱷᱚᱲ ᱠᱚᱫᱚ ᱢᱮᱱᱟᱜ ᱜᱮᱛᱟᱵᱚᱱᱟ ᱟᱫᱚ, ᱠᱚᱢ ᱵᱤᱥᱤ ᱱᱚᱣᱟ ᱡᱟᱹᱯᱩᱫ ᱫᱤᱱ ᱫᱚ ᱠᱟᱹᱴᱤᱡ ᱫᱚ ᱵᱟᱝ ᱠᱟᱹᱴᱤᱡ ᱫᱚ ᱥᱮᱭᱟᱜ ᱠᱟᱱ ᱜᱮᱭᱟ ᱟᱫᱚ ᱳᱭ ᱟᱨᱠᱤ ᱩᱱᱫᱤᱱ ᱞᱮᱠᱟ ᱫᱚ ᱵᱟᱝ ᱧᱟᱢᱚᱜ ᱜᱮᱭᱟ᱾ ᱴᱩᱠ ᱴᱟᱠ ᱫᱚ ᱠᱚᱢ ᱵᱮᱥᱤ ᱫᱚ ᱧᱟᱢᱚᱜ ᱜᱮᱭᱟ ᱱᱮᱛᱟᱨ ᱦᱚᱸ,
ᱦᱳᱭ᱾
ᱚᱱᱟᱜᱮ,
ᱟᱨ ᱢᱮᱱᱫᱚ ᱚᱱᱠᱟ ᱫᱚ ᱱᱤᱛᱚᱜ ᱫᱚ, ᱟᱯᱮᱥᱮᱫ ᱫᱚ ᱡᱚᱱᱰᱨᱟ ᱠᱚᱫᱚ ᱠᱚ ᱪᱟᱥᱚᱜ ᱜᱮᱭᱟ ᱥᱮ ᱵᱟᱝᱜᱮ?
ᱵᱟᱝᱜᱮ ᱵᱟᱝᱜᱮ ᱟᱞᱮ ᱥᱮᱫ ᱫᱚ ᱩᱱᱟᱹᱜ ᱵᱮᱥᱤ ᱡᱚᱱᱰᱨᱟ ᱠᱚᱫᱚ ᱵᱟᱠᱚ ᱪᱟᱥ ᱵᱟᱲᱟᱭᱟ ᱠᱤᱱᱛᱩ ᱡᱟᱭᱦᱳᱠ ᱚᱱᱮ ᱠᱚᱢ ᱵᱮᱥᱤ ᱡᱟᱦᱟᱸᱭ ᱠᱚᱫᱚ ᱠᱚ ᱪᱟᱥ ᱵᱟᱲᱟᱭ ᱜᱮᱭᱟ ᱠᱚ ᱠᱤᱱᱛᱩ ᱢᱟᱱᱮ ᱡᱮ ᱫᱚᱢᱮ ᱠᱚ ᱪᱟᱥᱟ ᱱᱚᱝᱠᱟ ᱫᱚ ᱵᱟᱝᱜᱮ᱾ ᱟᱯᱮ ᱠᱮ ᱟᱯᱮ ᱥᱮᱫ ᱜᱮ ᱚᱠᱟᱞᱮᱠᱟ ᱪᱟᱥ ᱵᱟᱲᱟᱭᱟ ᱥᱮ ᱵᱟᱝᱜᱮ?
ᱦᱚᱸ ᱟᱞᱮ ᱥᱮᱱ ᱫᱚ ᱱᱟᱦᱟᱸᱜ ᱟᱹᱰᱤ ᱡᱟᱹᱥᱛᱤ ᱠᱚ ᱪᱟᱥᱟ ᱢᱮᱱᱫᱚ ᱡᱟᱦᱟᱸ ᱛᱤᱱᱟᱹᱜ ᱩᱰᱟᱹᱝ ᱜᱮ ᱚᱲᱟᱜ ᱵᱟᱲᱜᱮ ᱦᱟᱸᱜ ᱢᱮᱱᱟᱜ ᱢᱮᱱᱟᱜ ᱟᱠᱟᱫ ᱛᱟᱠᱚ ᱩᱱᱠᱩ ᱩᱱᱠᱩ ᱠᱚᱫᱚ ᱱᱟᱜ ᱥᱟᱱᱟᱢ ᱦᱚᱲᱜᱮ ᱱᱟᱜ ᱦᱚᱲᱜᱮ ᱠᱚᱨᱮ ᱫᱚ ᱦᱟᱸᱜ ᱠᱚ ᱟᱵᱟᱫ ᱟᱠᱟᱜᱼᱟ ᱵᱟᱫ ᱢᱮᱱᱛᱮᱫᱚ ᱟᱸᱱᱟᱜ ᱚᱱᱟ ᱡᱚᱸᱰᱨᱟ ᱥᱟᱞᱟᱜ ᱛᱮ ᱜᱷᱟᱸᱜᱽᱨᱟ ᱚᱱᱟ ᱠᱚ ᱚᱱᱟ ᱠᱚ ᱮᱨᱟ ᱚᱱᱟ ᱥᱟᱞᱟᱜ ᱛᱮ ᱟᱨᱚ ᱢᱤᱫ ᱠᱟᱹᱴᱤᱡ ᱡᱟᱹᱲᱤ ᱢᱮᱱᱫᱚ ᱚᱱᱟ ᱱᱟᱦᱟᱜ ᱵᱟᱵᱮᱨ ᱵᱮᱱᱟᱣᱛᱮᱫ ᱯᱟᱨᱠᱚᱢ ᱠᱚ ᱦᱟᱸᱜ ᱛᱮᱧ ᱜᱟᱱᱚᱜ ᱜᱮᱭᱟ᱾
ᱦᱮᱸ ᱦᱮᱸ ᱦᱮᱸ᱾
ᱦᱮᱸ ᱚᱱᱮ ᱚᱱᱟ ᱠᱚᱠᱚ ᱮᱨ ᱠᱟᱜᱼᱟ ᱟᱨ ᱡᱚᱸᱰᱨᱟ ᱦᱚᱸ ᱯᱨᱟᱭ ᱦᱟᱨᱟ ᱜᱚᱫ ᱟᱠᱟᱱ ᱜᱮᱭᱟ᱾
ᱟᱪᱪᱷᱟ ᱦᱮᱸᱛᱚ ᱫᱟ ᱛᱟᱦᱚᱞᱮ ᱞᱟᱹᱭᱫᱟᱹᱧ ᱛᱟᱦᱚᱞᱮ ᱟᱯᱮᱥᱮᱫ ᱫᱚ ᱚᱱᱟ ᱛᱩᱲᱤ ᱠᱚ ᱠᱷᱚᱥᱞᱟ ᱠᱚᱠᱚ ᱢᱟᱱᱮ, ᱪᱟᱥ ᱜᱮᱭᱟ ᱠᱚ ᱥᱮ ᱵᱟᱝ ᱜᱮ?
ᱦᱳᱭ ᱡᱚᱛᱚᱜᱮ ᱦᱟᱸᱜ ᱚᱱᱟ ᱠᱚᱫᱚ ᱠᱚ ᱪᱟᱥᱚᱜᱼᱟ ᱢᱮᱱᱫᱚ ᱚᱱᱟ ᱦᱩᱲᱩ ᱠᱚ ᱱᱟᱜ ᱨᱟᱠᱟᱵ ᱵᱟᱲᱟ ᱠᱟᱛᱮᱫ ᱩᱱ ᱚᱠᱛᱚ ᱱᱟᱜ ᱛᱩᱲᱤ ᱠᱚᱫᱚ ᱠᱚ ᱪᱟᱥᱚᱜᱼᱟ᱾ ᱟᱨ ᱠᱷᱚᱥᱞᱟ ᱠᱚᱦᱚᱸ ᱦᱟᱸᱜ ᱩᱱ ᱚᱠᱛᱚ ᱜᱮ᱾ ᱦᱩᱸ, ᱟᱨ ᱟᱵᱚ ᱢᱟ ᱥᱟᱱᱟᱢ ᱢᱟᱱᱢᱤ ᱡᱮ, ᱪᱟᱥ ᱠᱟᱛᱮᱫ ᱜᱮ ᱱᱟᱦᱟᱜ ᱠᱤᱪᱷᱩ ᱯᱚᱭᱥᱟ ᱵᱚᱱ ᱟᱨᱡᱟᱣ ᱟᱨᱡᱟᱣ ᱫᱟᱲᱮᱭᱟᱜᱼᱟ ᱚᱱᱠᱟᱱᱟᱜ ᱱᱟᱦᱟᱜ, ᱦᱳᱭᱛᱳ ᱟᱵᱚ ᱥᱟᱱᱛᱟᱲ ᱫᱚ ᱦᱟᱜ ᱮᱢᱱᱤ ᱮ ᱮᱢᱱᱤ ᱛᱮᱜᱮ ᱱᱟᱜ ᱛᱟᱭᱚᱢ ᱨᱮ ᱢᱮᱱᱟᱜ ᱵᱚᱱᱟ ᱪᱟᱹᱠᱨᱤ ᱵᱟᱹᱠᱨᱤ ᱤᱫᱤ ᱠᱟᱛᱮᱫ ᱦᱚᱸ᱾ ᱟᱨ ᱚᱱᱠᱟᱱᱟᱜ ᱢᱤᱫᱴᱤᱡ ᱨᱟᱡᱽᱱᱤᱛᱤ ᱤᱫᱤ ᱠᱟᱛᱮᱫ ᱦᱚᱸ ᱛᱟᱭᱚᱢ ᱨᱮᱜᱮ ᱢᱮᱱᱟᱜ ᱵᱚᱱᱟ᱾
ᱟᱫᱚ ᱡᱟᱜᱮ ᱦᱳᱭᱛᱚ ᱟᱵᱚ ᱵᱚᱱ ᱪᱮᱥᱴᱟᱭᱟ ᱵᱟᱝᱢᱟ ᱡᱟᱦᱟᱸ ᱞᱮᱠᱟᱜᱮ ᱡᱟᱦᱟᱸ ᱩᱰᱟᱹᱝ ᱜᱮ ᱡᱟ ᱫᱤᱱ ᱨᱮ ᱢᱤᱫ ᱵᱟᱨ ᱴᱟᱠᱟ ᱡᱩᱫᱤ ᱵᱚᱱ ᱟᱨᱡᱟᱣ ᱫᱟᱲᱮᱭᱟᱜᱼᱟ ᱤᱱᱟᱹᱜᱮ ᱛᱟᱹᱯᱩᱜ ᱛᱟᱦᱮᱱ ᱛᱟᱵᱚᱱ ᱦᱮᱸ᱾ ᱥᱮ ᱵᱟᱝ? ᱢᱮᱱᱫᱚ ᱯᱚᱨᱚᱵᱚᱨᱛᱤ ᱯᱚᱨᱚᱵᱚᱨᱛᱤ ᱠᱟᱞᱨᱮ ᱚᱱᱠᱟᱱᱟᱜ ᱢᱤᱫᱴᱤᱡ ᱨᱩᱣᱟᱹ ᱦᱟᱹᱥᱩ ᱾ ᱚᱥᱮ ᱮᱴᱠᱮᱴᱚᱬᱮ ᱨᱮᱱᱟᱜ ᱚᱱᱟ ᱨᱮᱫ ᱟᱠᱟᱫ, ᱨᱮᱵᱮᱫ ᱟᱠᱟᱟᱜ ᱱᱟᱜ ᱚᱱᱟ ᱢᱤᱫ ᱵᱟᱨ ᱴᱟᱠᱟ ᱩᱰᱳᱚᱠ ᱠᱟᱛᱮᱫ ᱜᱮ ᱱᱟᱦᱜ ᱵᱚᱱᱼᱼ ᱢᱮᱱᱫᱚ ᱟᱵᱚᱣᱟᱜ ᱦᱚᱲᱢᱚ ᱡᱤᱣᱤ ᱵᱚᱱ ᱵᱟᱧᱪᱟᱣ ᱨᱩᱣᱟᱹᱲᱟ ᱾ ᱫᱩᱠ ᱵᱤᱯᱚᱫ ᱨᱮᱱᱟᱜ ᱵᱚᱱ ᱚᱣᱟᱨ
ᱟᱪᱪᱷᱟ ᱟᱪᱪᱷᱟ ᱦᱮᱸ ᱛᱚ ᱾ ᱛᱟᱦᱚᱞᱮ ᱫᱚ ᱛᱮᱦᱮᱧ ᱫᱚ ᱢᱟᱱᱮ ᱫᱟᱜ ᱫᱚ ᱚᱱᱛᱮ ᱫᱚ ᱵᱟᱭ ᱫᱟᱜ ᱛᱟᱭᱟ ᱛᱟᱭᱛᱚ ᱾
ᱦᱳᱭ ᱥᱮᱛᱟᱜ ᱠᱷᱚᱱᱟᱜ ᱢᱟ ᱟᱹᱰᱤ ᱡᱟᱹᱥᱛᱤ ᱜᱮ ᱧᱮᱞᱮᱱᱟ ᱢᱮᱱᱫᱚ ᱥᱮᱨᱢᱟ ᱨᱮᱱᱟᱜ ᱦᱮᱸᱫᱮ ᱨᱤᱢᱤᱞ ᱜᱮ ᱜᱩᱨᱞᱟᱹᱣ ᱵᱟᱲᱟᱭᱮᱱᱟ ᱾ ᱟᱨ ᱚᱱᱠᱟ ᱫᱚ ᱴᱟᱯᱟᱥᱴᱤᱤᱯᱤᱥ ᱧᱩᱨᱦᱟᱹ ᱵᱟᱲᱟ ᱜᱚᱫ ᱮᱱ ᱜᱮᱭᱟ ᱟᱨ, ᱢᱟᱱᱮ ᱡᱟᱹᱥᱛᱤ ᱢᱟᱪᱷᱟ ᱫᱚ ᱵᱟᱭ ᱡᱟᱹᱲᱤ ᱞᱮᱼᱟ ᱦᱟᱞᱠᱟ ᱢᱟᱪᱷᱟ ᱡᱟᱹᱲᱤ ᱠᱮᱫᱟ ᱢᱮᱱᱫᱚ ᱠᱷᱮᱛ ᱵᱟᱹᱫᱽ ᱠᱚᱫᱚᱼᱼ ᱵᱟᱭ ᱯᱮᱨᱮᱡ ᱫᱟᱲᱮ ᱟᱠᱟᱫᱼᱟ ᱾
ᱱᱚᱛᱮ ᱦᱚᱸ ᱚᱱᱠᱟᱜ ᱜᱮ ᱫᱟᱜ ᱫᱚ ᱠᱷᱩᱵ ᱮᱠᱴᱟ ᱫᱚ ᱥᱮᱛᱟᱜ ᱵᱮᱲᱟ ᱜᱮ ᱫᱟᱜ, ᱦᱚᱞᱟ ᱢᱫᱷᱮᱨ ᱨᱮ ᱚᱱᱠᱟᱟᱜ ᱜᱮ ᱥᱮᱛᱟᱜ ᱨᱮᱜᱮ ᱫᱟᱜ ᱜᱚᱫ ᱠᱮᱫᱟᱭ ᱟᱫᱚ ᱚᱱᱟ ᱫᱤᱱᱼᱼ ᱱᱤᱱ ᱥᱩᱢᱟᱹᱭ ᱫᱚ ᱱᱤᱛᱚᱜ ᱫᱚ ᱥᱤᱛᱩᱝ ᱮᱜ ᱟᱭ ᱾
ᱦᱳᱭ ᱟᱞᱮ ᱥᱮᱱ ᱦᱚᱸ ᱦᱟᱜ ᱚᱱᱠᱟᱜᱮ ᱢᱮᱱᱫᱚ ᱱᱤᱛᱚᱜ ᱫᱚᱭ ᱥᱤᱛᱩᱝ ᱮᱼᱟ ᱟᱨ,
ᱯᱟᱞᱮᱱᱚᱜ-ᱚ, ᱡᱟᱣ ᱥᱮᱨᱢᱟ ᱞᱮᱠᱟ ᱫᱚ ᱥᱟᱱᱟᱢ ᱠᱷᱮᱛ ᱵᱟᱹᱫᱽ ᱨᱮᱱᱟᱜ ᱪᱟᱥ ᱫᱚ ᱵᱟᱭ ᱜᱟᱱᱚᱜᱼᱟ ᱦᱳᱭᱛᱳᱱᱟᱜ! ᱡᱟᱦᱟᱸ ᱠᱷᱮᱛᱠᱚ ᱱᱟᱦᱟᱜ ᱥᱚᱸᱜᱟ ᱥᱚᱸᱜᱟᱛᱮ ᱢᱮᱱᱟᱜ ᱟᱠᱟᱫ ᱚᱱᱟᱠᱜᱮ ᱱᱟᱦᱟᱜ ᱱᱚᱜᱼᱚᱭ ᱟᱞᱮᱥᱱ ᱫᱚ ᱱᱟᱦᱟᱜ ᱠᱚᱼᱼ ᱥᱤ ᱠᱟᱛᱮᱫ ᱠᱚ ᱨᱚᱦᱚᱭ ᱵᱟᱲᱟᱭᱮᱫᱼᱟ ᱢᱤᱫ ᱵᱟᱨ ᱱᱟᱦᱟᱜ ᱚᱱᱠᱟ ᱢᱟᱪᱷᱟ ᱵᱟᱭ ᱡᱟᱲᱤᱭᱟ ᱟᱠᱟᱫᱼᱟ ᱾ ᱱᱤᱦᱟᱹ ᱥᱟᱱᱟᱢ ᱦᱚᱲᱟᱜ ᱟᱥ ᱢᱮᱱᱟᱜᱼᱟ ᱵᱟᱝᱢᱟ ᱢᱤᱴᱤᱡ ᱞᱟᱹᱴᱩ ᱥᱟᱺᱦᱤᱡ ᱡᱩᱫᱤ ᱡᱟᱹᱲᱤ ᱜᱚᱫᱟ ᱤᱱᱟᱹ ᱨᱮᱜᱮ ᱱᱟᱦᱟᱜ, ᱡᱟᱦᱟᱸ ᱛᱤᱱᱟᱹᱜ ᱩᱰᱟᱹᱝ ᱨᱚᱦᱚᱭ ᱫᱟᱲᱭᱟᱜ ᱤᱱᱟᱹᱜ ᱩᱰᱟᱹᱝ ᱫᱚ ᱱᱟᱦ ᱵᱚᱱ ᱨᱚᱭᱟ ᱦᱮᱸ ᱾
ᱦᱮᱸ ᱦᱮᱸ ᱦᱮᱸ ᱚᱱᱟᱜᱮ ᱾ ᱟᱫᱚ ᱛᱟᱦᱚᱞᱮ ᱫᱚ ᱟᱯᱮ ᱫᱚ ᱛᱟᱦᱚᱞᱮ ᱥᱮᱨᱢᱟ ᱨᱮᱫᱚ ᱛᱤᱱᱟᱹᱜ ᱫᱷᱟᱣ ᱯᱮ ᱪᱟᱥᱵᱟᱥ ᱜᱮᱭᱟ?
ᱦᱳᱭ ᱟᱞᱮᱫᱚ ᱱᱟᱦᱟᱜ ᱥᱮᱨᱢᱟ ᱨᱮᱫᱚ, ᱢᱤᱫ ᱫᱷᱟᱣ ᱢᱤᱫ ᱩᱫᱟᱹᱢ ᱜᱮᱞᱮ ᱪᱟᱥᱚᱜᱼᱟ ᱢᱮᱱᱫᱚ ᱱᱚᱣᱟ ᱥᱮᱨᱢᱟ ᱡᱟᱹᱲᱤ ᱛᱮᱜᱮ ᱾
ᱟᱪᱪᱷᱟ ᱾
ᱟᱨ ᱟᱯᱮ ᱫᱚ?
ᱟᱞᱮᱛᱚ ᱥᱮᱨᱢᱟ ᱨᱮᱫᱚ ᱵᱟᱨ ᱫᱷᱟᱣ ᱞᱮ ᱪᱟᱥ ᱵᱟᱥ ᱜᱮᱭᱟ ᱟᱨ ᱢᱟᱱᱮ ᱵᱟᱨ ᱫᱷᱟᱣ ᱱᱚᱜᱚᱭ ᱱᱤᱛᱼᱼ ᱱᱤᱛᱚᱜ ᱢᱤᱫ ᱫᱷᱟᱣ ᱵᱚᱨᱥᱟ ᱥᱚᱢᱚᱭ ᱟᱨ ᱢᱤᱫ ᱫᱷᱟᱣ ᱠᱮᱱᱮᱞ ᱫᱟᱜ ᱞᱮ ᱧᱟᱢᱟ ᱛᱚ ᱚᱱᱟ ᱛᱮᱜᱮᱞᱮ ᱪᱟᱥ ᱵᱟᱥᱼᱟ ᱾ ᱟᱫᱚ ᱠᱤᱪᱷᱩ ᱦᱚᱲ ᱫᱚ ᱢᱮᱱᱟᱜ ᱠᱚᱣᱟ ᱵᱚᱨᱥᱟ ᱥᱩᱚᱢᱚᱭ ᱜᱮᱠᱚ ᱪᱟᱥᱵᱟᱥᱟ ᱟᱨ ᱠᱤᱪᱷᱩ ᱦᱚᱲ ᱫᱚ ᱡᱟᱦᱱᱟᱜ ᱠᱮᱱᱮᱞ ᱫᱟᱜ ᱥᱚᱢᱚᱭ ᱫᱚ ᱢᱟᱱᱮ ᱮᱢ ᱩᱱᱤ ᱥᱚᱵᱽᱡᱤ ᱯᱟᱟᱹᱛᱤ ᱠᱚᱜᱮ ᱠᱚᱼᱼ ᱪᱟᱥ ᱵᱟᱲᱟᱭᱟᱠᱚ ᱟᱫᱚ ᱱᱚᱣᱟ ᱟᱞᱮ ᱥᱮᱫ ᱨᱮ ᱫᱚᱼᱼ ᱛᱚ ᱦᱟᱢᱮᱥᱟ ᱛᱮᱜᱮ ᱫᱟᱜ ᱫᱚ ᱛᱟᱦᱮᱱ ᱜᱮᱭᱟ ᱱᱚᱜᱚᱭ ᱵᱟᱸᱫᱷ ᱠᱚ ᱢᱮᱱᱟᱜ ᱛᱟᱞᱮᱭᱟ᱾ ᱜᱟᱰᱟ ᱠᱚ ᱢᱮᱱᱟᱜ ᱛᱟᱞᱮᱭᱟ ᱟᱫᱚ ᱚᱱᱟ ᱛᱮᱜᱮ ᱟᱫᱚ ᱧᱟᱢ ᱫᱚᱠᱚ ᱧᱟᱢᱟ ᱦᱟᱢᱮᱥᱟ ᱜᱮᱠᱚ ᱪᱟᱥ ᱵᱟᱲᱟᱭᱟ ᱾
ᱟᱹᱰᱤ ᱱᱟᱯᱟᱭ ᱡᱟᱠ ᱜᱮ᱾
ᱛᱟᱦᱚᱞᱮ ᱫᱟ ᱟᱯᱮᱥᱮᱫ ᱫᱚ ᱢᱟᱱᱮ ᱥᱚᱵᱽᱡᱤ ᱠᱚᱫᱚ ᱠᱚ ᱪᱟᱥ ᱵᱟᱲᱟᱭ ᱜᱮᱭᱟ ᱥᱮ ᱵᱟᱝ ᱫᱟ?
ᱥᱚᱵᱽᱡᱤ ᱢᱮᱱ ᱞᱮᱠᱷᱟᱱ ᱫᱚ ᱦᱟᱜ ᱟᱞᱮ ᱫᱤᱥᱚᱢ ᱫᱚ ᱥᱚᱵᱽᱡᱤ ᱠᱚᱫᱚ ᱟᱹᱰᱤ ᱟᱭᱢᱟ ᱠᱚ ᱪᱟᱥᱟ ᱢᱮᱱᱫᱚ
ᱥᱚᱦᱚᱨ ᱵᱟᱡᱟᱨ ᱥᱮ ᱴᱟᱴᱟ ᱵᱟᱡᱟᱨ ᱱᱟᱜ ᱥᱩᱨ ᱨᱮ ᱢᱮᱱᱟᱜ ᱛᱟᱞᱮᱭᱟ ᱟᱫᱚ ᱚᱱᱛᱮ ᱜᱮ ᱱᱟᱜ ᱠᱤᱨᱤᱧ ᱟᱹᱠᱷᱨᱤᱧ ᱠᱚ ᱤᱫᱤᱭᱟ ᱠᱟᱨᱚᱱ ᱚᱱᱛᱮ ᱫᱚ ᱠᱟᱹᱴᱤᱡ ᱰᱷᱮᱨ ᱧᱚᱜ ᱯᱩᱭᱥᱟᱹ ᱧᱟᱢ ᱠᱟᱛᱮᱫ ᱦᱟᱸᱜ ᱠᱚ ᱟᱹᱠᱷᱨᱤᱧᱟ ᱾ ᱟᱨ ᱟᱵᱚ ᱥᱟᱱᱟᱢ ᱢᱟᱹᱱᱢᱤ ᱵᱚᱱ ᱪᱮᱥᱴᱟᱭᱟ ᱵᱟᱝᱢᱟ ᱠᱟᱹᱴᱤᱡ ᱡᱟᱹᱥᱛᱤ ᱧᱚᱜ ᱴᱟᱠᱟ ᱵᱚᱱ ᱧᱟᱢ ᱞᱮᱠᱷᱟᱱ ᱜᱮ ᱟᱹᱰᱤ ᱱᱟᱯᱟᱭ ᱦᱩᱭᱩᱜ-ᱟ᱾ ᱦᱮᱸᱥᱮ ᱵᱟᱝ ᱾
ᱦᱮᱸ ᱦᱮᱸ ᱦᱮᱸ ᱱᱩᱣᱟᱹ ᱥᱚᱢᱚᱭ ᱫᱚ ᱚᱱᱟᱜᱮ ᱟᱫᱚ ᱫᱟ ᱡᱟᱦᱟᱸᱭ ᱡᱩᱫᱤ ᱪᱟᱥ ᱵᱟᱥ ᱠᱟᱛᱮᱜ ᱱᱚᱜ-ᱚᱭ ᱥᱚᱵᱽᱡᱤ ᱯᱟᱹᱛᱤ ᱠᱚ ᱪᱟᱥ ᱠᱟ ᱛᱮ ᱡᱩᱫᱤ ᱡᱟᱦᱟᱸᱭ ᱜᱮ ᱢᱤᱫ ᱵᱟᱨ ᱠᱟᱹᱣᱲᱤ ᱡᱩᱫᱤ ᱠᱚ ᱤᱱᱠᱟᱢ ᱫᱟᱲᱮᱭᱟᱜ-ᱟ᱾ ᱚᱱᱟ ᱛᱮ ᱚᱲᱟᱜ ᱨᱮᱱᱟᱜ ᱵᱩᱞᱩᱝ ᱥᱩᱱᱩᱢ ᱫᱚ ᱪᱟᱞᱟᱜ ᱜᱮᱭᱟ ᱥᱮ ᱾
ᱦᱳᱭ᱾
ᱟᱫᱚ ᱚᱱᱟ ᱡᱩᱫᱤ ᱚᱱᱟ ᱦᱚᱸ ᱡᱩᱫᱤ ᱵᱟᱝ ᱪᱟᱞᱟᱜ-ᱟ᱾ ᱛᱟᱦᱚᱞᱮ ᱟᱫᱚ ᱢᱟᱱᱮ ᱫᱚ ᱪᱮᱜ ᱠᱚ ᱪᱤᱠᱟᱹᱭᱟ ᱥᱮ ᱪᱮᱜ ᱠᱚ ᱡᱚᱢ ᱧᱩᱭᱟ ᱾
ᱦᱩᱸ᱾
ᱩᱻ ᱡᱟᱭᱦᱳᱠ ᱱᱚᱛᱮ ᱫᱚ ᱥᱚᱵᱽᱡᱤ ᱫᱚᱠᱚ ᱪᱟᱥ ᱵᱟᱲᱟᱭ ᱜᱮᱭᱟ ᱠᱚ ᱟᱨ ᱚᱲᱟᱜ ᱟᱹᱰᱤ ᱦᱚᱲ ᱫᱚᱠᱚ ᱚᱲᱟᱜ ᱡᱚᱢ ᱵᱟᱠᱷᱨᱟ ᱛᱮᱜᱮ ᱠᱚ ᱪᱟᱥ ᱵᱟᱲᱟᱭᱟ, ᱟᱨ ᱠᱤᱪᱷᱩ ᱦᱚᱲ ᱫᱚ ᱢᱮᱱᱟᱜ ᱠᱚᱣᱟ ᱡᱟᱦᱟᱸᱭ ᱫᱚᱠᱚ ᱠᱤᱨᱤᱧ ᱢᱟᱱᱮ ᱟᱠᱷᱨᱤᱧ ᱦᱚᱸᱠᱚ ᱟᱠᱷᱨᱤᱧ ᱜᱮᱭᱟ ᱚᱲᱟᱜ ᱠᱚᱨᱮ ᱠᱚ ᱡᱚᱢ ᱵᱟᱲᱟᱭ ᱜᱮᱭᱟ ᱠᱚ ᱾
ᱦᱳᱭ᱾
ᱟᱫᱚ ᱛᱟᱦᱞᱮ ᱪᱮᱫ ᱠᱚ ᱥᱚᱵᱽᱡᱤ ᱠᱚᱫᱚ, ᱩᱱᱟᱹᱜ ᱯᱮ ᱪᱟᱥ ᱵᱟᱲᱟᱭ ᱜᱮᱭᱟ ᱯᱮ?
ᱱᱤᱛᱚᱜ ᱧᱮᱞ ᱞᱮᱠᱷᱟᱱ ᱫᱚ ᱱᱤᱛᱚᱜ ᱡᱟᱦᱟᱸ ᱵᱚᱨᱛᱚᱢᱟᱱ ᱨᱮ ᱢᱮᱱᱟᱜ-ᱟ᱾ ᱢᱮᱱᱫᱚ ᱱᱚᱜ-ᱚᱭ ᱮ ᱠᱟᱨᱞᱟ ᱢᱮᱱᱟᱜ ᱟᱠᱟᱫ-ᱟ᱾ ᱟᱨ ᱟᱭᱢᱟ ᱜᱮ ᱢᱤᱴᱮᱱ ᱟᱞᱮ ᱥᱩᱨ ᱟᱹᱛᱩ ᱠᱚ ᱪᱟᱥ ᱠᱟᱜ-ᱟ᱾ ᱢᱮᱱᱫᱚ ᱯᱟᱸᱪ ᱪᱷᱚ ᱵᱤᱜᱷᱟᱹ ᱨᱮ ᱞᱟᱹᱣᱠᱤ ᱠᱚ ᱪᱟᱥ ᱠᱟᱜ-ᱟ ᱾ ᱟᱨ ᱚᱱᱠᱟ ᱫᱚ ᱵᱮᱸᱜᱟᱲ ᱵᱮᱸᱜᱟᱲ ᱠᱚ ᱱᱟᱦᱟᱜ ᱟᱹᱰᱤ ᱟᱭᱢᱟ ᱜᱮ ᱧᱮᱞᱚᱜ ᱠᱟᱱᱟ᱾ ᱟᱨ ᱵᱤᱞᱟᱹ ᱵᱤᱞᱟᱹᱛᱤ ᱫᱚ ᱵᱟᱝᱟ ᱵᱤᱞᱟᱹᱛᱤ ᱫᱚ ᱟᱹᱣᱨᱤ ᱠᱚ ᱮᱛᱚᱦᱚᱵᱟ ᱛᱚᱵᱮ ᱡᱟᱜᱮ ᱪᱟᱨᱟ ᱜᱤᱰᱤ ᱫᱚ ᱱᱟᱜ ᱪᱟᱞᱟᱜ ᱠᱟᱱᱟ ᱾
ᱦᱮᱸ ᱟᱨ ᱢᱟᱹᱨᱤᱪ ᱱᱟᱦᱜ ᱚᱱᱠᱟᱜᱮ ᱪᱟᱥ ᱢᱮᱱᱟᱜ-ᱟ᱾ ᱠᱟᱨᱚᱱ ᱢᱟᱹᱨᱤᱪ ᱫᱚ ᱦᱟᱜ ᱟᱭᱢᱟ ᱫᱤᱱ ᱥᱮ ᱥᱟᱱᱟᱢ ᱮᱸᱥᱟᱱᱟᱢ ᱫᱤᱱ ᱜᱮ ᱱᱟᱦᱟᱜ ᱚᱱᱟ ᱫᱚ ᱫᱚᱨᱠᱟᱨᱚᱜ ᱛᱟᱵᱚᱱᱟ ᱾ ᱟᱨ ᱩᱛᱩ ᱨᱮ ᱱᱟᱜ ᱯᱳᱭᱞᱳ ᱢᱟᱹᱨᱤᱪ ᱜᱮᱵᱚᱱ ᱮᱢᱟᱦᱟᱜ-ᱟ᱾ ᱚᱱᱟᱛᱮ ᱱᱟᱜ ᱢᱟᱹᱨᱤᱪ ᱫᱚ ᱦᱟᱜ ᱥᱟᱨᱟ ᱵᱚᱪᱷᱚᱨ ᱵᱚᱪᱚᱨ ᱜᱮᱠᱚ ᱪᱟᱥ ᱜᱮᱭᱟ ᱾
ᱟᱪᱪᱷᱟ ᱦᱮᱸ ᱟᱞᱮᱥᱮᱫ ᱦᱚᱸ ᱱᱚᱣᱟ ᱥᱩᱚᱢᱚᱭ ᱫᱚ ᱱᱚᱜ-ᱚᱭ ᱵᱮᱸᱜᱟᱲ ᱠᱚᱜᱮ ᱠᱟᱞᱞᱟ ᱠᱚ ᱛᱟᱯᱚᱨᱮ ᱠᱚᱸᱰᱷᱟ ᱠᱚᱠᱚ ᱪᱟᱥ ᱠᱟᱜ-ᱟ ᱾ᱠᱚ ᱟᱨ ᱦᱚᱛᱚᱫ ᱠᱚᱦᱚᱸ ᱟᱨ ᱢᱟᱹᱨᱤᱪ ᱠᱚ ᱾ ᱟᱨᱚ ᱟᱲᱟᱜ ᱠᱚᱦᱚᱸ ᱠᱚ ᱪᱟᱥ ᱠᱟᱫᱟ ᱠᱚ ᱟᱭᱢᱟ ᱟᱭᱢᱟ ᱨᱚᱠᱚᱢᱟᱜ ᱠᱚ ᱾ ᱮᱫᱟ ᱛᱟᱦᱚᱞᱮ ᱟᱯᱮ ᱥᱮᱫ ᱫᱚ ᱪᱟᱛᱚᱢ ᱟᱲᱟᱜ ᱠᱚᱫᱚ ᱧᱟᱢᱚᱜ, ᱜᱮᱭᱟ ᱥᱮ ᱵᱟᱝᱜᱮ?
ᱮᱸ ᱪᱟᱛᱚᱢ ᱚᱲᱟᱜ
ᱦᱮᱸ᱾
ᱮᱸ ᱪᱟᱛᱚᱢ ᱟᱲᱟᱜ
ᱦᱳᱭ ᱦᱳᱭ᱾
ᱟᱸᱦ ᱢᱟᱱᱮ ᱵᱟᱹᱧ ᱵᱩᱡᱷᱟᱹᱣ ᱫᱟᱲᱮᱭᱟᱫᱟ ᱢᱮᱱᱫᱚ ᱪᱟᱛᱚᱢ ᱟᱲᱟᱜ ᱫᱚ ᱦᱟᱜ ᱯᱳᱭᱞᱳ ᱟᱸᱡᱚᱢᱚᱜ ᱠᱟᱱᱟ᱾ ᱦᱳᱭᱛᱳ ᱟᱞᱮ ᱥᱮᱱ ᱫᱚ ᱱᱟᱦᱟᱜ ᱚᱱᱟ ᱫᱚ ᱟᱞᱟᱫᱟ ᱟᱲᱟᱜ ᱧᱩᱛᱩᱢ ᱠᱚ ᱢᱮᱛᱟᱜ-ᱟ ᱾
ᱦᱮᱸᱛᱚ ᱦᱮᱸ ᱱᱚᱜ-ᱚᱭ ᱤᱭᱟᱹ ᱤᱭᱟᱹ ᱪᱮᱜ ᱠᱚ ᱞᱟᱹᱭᱟ ᱡᱚᱠᱷᱚᱱ ᱚᱱᱮ ᱦᱳᱲ ᱨᱚᱦᱚᱭ ᱦᱩᱭᱩᱜ ᱦᱳᱲᱳ ᱨᱚᱦᱚᱭ ᱡᱚᱠᱷᱚᱱ ᱛᱟᱨᱯᱚᱨᱮ, ᱦᱮᱲᱦᱮᱫ ᱡᱚᱠᱷᱚᱱ ᱵᱟᱠᱚ ᱪᱟᱞᱟᱜ-ᱟ᱾ ᱛᱚᱠᱷᱚᱱ ᱠᱷᱮᱛ ᱠᱚᱨᱮ ᱦᱳᱭᱳᱜ ᱜᱮᱭᱟ ᱾ ᱟᱨ ᱚᱝᱠᱟ ᱜᱟᱰᱟ ᱠᱚᱨᱮ ᱦᱚᱸᱠᱚ ᱦᱩᱭᱩᱜ ᱜᱮᱭᱟ, ᱫᱷᱟᱨᱮ ᱠᱟᱰᱟ ᱫᱷᱟᱨᱮ ᱫᱷᱟᱨᱮ ᱛᱮ ᱾
ᱚ ᱟᱪᱪᱷᱟ ᱟᱪᱪᱷᱟ ᱟᱪᱪᱷᱟ ᱦᱚᱸ ᱴᱷᱤᱠᱟᱹ ᱠᱮᱫ ᱟᱹᱧ
ᱦᱳᱲᱳ ᱠᱷᱮᱛ ᱠᱚᱨᱮ ᱜᱮ ᱵᱤᱥᱤ ᱦᱩᱭᱩᱜᱼᱟ ᱾
ᱦᱳᱭ ᱦᱳᱭ ᱡᱟᱜᱜᱮ ᱥᱮᱱ ᱫᱟ ᱱᱟᱸᱜ ᱟᱨ ᱢᱮᱱᱫᱚ ᱚᱱᱟ ᱫᱚ ᱯᱟᱞᱮᱱᱚᱜ ᱟ ᱢᱟᱱᱮ ᱧᱩᱛᱩᱢ ᱱᱟᱦᱟᱜ ᱢᱟᱹᱱᱟᱹᱜ ᱪᱮᱦᱨᱟ ᱫᱤᱥᱟᱹ ᱵᱟᱭ ᱦᱤᱡᱩᱜ ᱠᱟᱱᱟ ᱛᱚᱵᱮ ᱱᱟᱦᱟᱜ ᱡᱚᱢ ᱠᱚᱫᱚ ᱦᱩᱭ ᱟᱠᱟᱱ ᱜᱮᱭᱟ ᱾
ᱦᱮᱸ ᱦᱮᱸ ᱡᱟᱦᱟᱸ ᱫᱚ ᱫᱟ ᱠᱚ ᱞᱟᱹᱭᱟ ᱚᱱᱮ ᱡᱚᱢ ᱠᱟᱛᱮᱜ ᱡᱟᱦᱟᱸ ᱠᱚ ᱞᱟᱹᱭᱟ ᱡᱮᱛᱟᱨ ᱫᱚᱢᱮ ᱡᱟᱯ ᱪᱷᱟᱱᱟ ᱢᱤᱭᱟ ᱥᱮ ᱪᱮᱫ ᱪᱮᱫᱠᱟ ᱚᱱᱠᱟ ᱠᱚ ᱞᱟᱹᱭᱮᱫᱚ?
ᱦᱳᱭ ᱯᱟᱞᱮᱱᱚᱜ ᱾
ᱟᱪᱪᱷᱟ ᱛᱟᱦᱞᱮ ᱚᱱᱮ ᱠᱩᱭᱞᱟᱹ ᱠᱟᱴᱤ ᱟᱲᱟᱜ ᱠᱚᱫᱚ ᱯᱮ ᱧᱟᱢ ᱧᱟᱢᱚᱜ ᱜᱮᱭᱟ ᱥᱮ ᱵᱟᱝ ᱚᱱᱛᱮ ᱫᱚ?
ᱦᱳᱭ ᱚᱱᱟ ᱠᱚᱫᱚ ᱱᱟᱦᱟᱜ ᱟᱹᱰᱤ ᱟᱭᱢᱟ ᱜᱮ ᱧᱟᱢᱚᱜᱼᱟ ᱟᱞᱮ ᱥᱮᱫ ᱫᱚ ᱾
ᱦᱮᱸ ᱦᱮᱸ ᱦᱮᱸ ᱾ ᱠᱩᱭᱞᱟᱹ ᱠᱟᱴᱟ ᱟᱲᱟᱜ ᱢᱟᱠᱚ ᱞᱟᱹᱭᱟ ᱡᱮ ᱡᱮ ᱥᱮᱛᱟᱜ ᱨᱮ ᱠᱷᱟᱹᱞᱤ ᱞᱟᱡ ᱨᱮ ᱧᱩ ᱞᱮᱠᱷᱟᱱ ᱢᱟ ᱵᱷᱟᱜᱮ ᱜᱮᱭᱟ ᱢᱟᱭᱟᱢ ᱠᱚ ᱥᱟᱨᱥᱟᱜ ᱟ ᱪᱮ ᱛᱟ ᱠᱚ ᱞᱟᱹᱭᱟ ᱾
ᱦᱳᱭ ᱾ ᱦᱳᱭ ᱟᱨ ᱱᱤᱛᱚᱜ ᱫᱚ ᱧᱮᱞ ᱞᱮᱠᱷᱟᱱ ᱫᱚ ᱱᱟᱦᱟᱜ ᱱᱚᱣᱟ ᱜᱟᱹᱫᱟᱹᱨᱤ ᱟᱲᱟᱜ ᱠᱚ ᱱᱟᱦᱟᱜ ᱟᱹᱰᱤ ᱟᱭᱢᱟ ᱜᱮ ᱯᱟᱨᱪᱟᱜᱼᱟ ᱵᱟᱲᱜᱮ ᱠᱚᱨᱮ ᱾
ᱦᱮᱸ ᱦᱮᱸ ᱦᱮᱸ ᱾
ᱦᱮᱸ ᱚᱱᱟ ᱫᱚ ᱱᱟᱜ ᱦᱳᱭᱛᱳ ᱵᱤᱱᱟᱹ ᱪᱟᱥ ᱛᱮᱦᱚᱸ ᱱᱟᱦᱟᱜ ᱟᱹᱰᱤ ᱟᱭᱢᱟᱜᱮ ᱯᱟᱨᱪᱟᱣ ᱠᱟᱛᱮᱫ ᱦᱟᱜ ᱚᱱᱟᱜᱮ ᱱᱟᱜ ᱥᱤᱧ ᱵᱮᱲᱟ ᱫᱚ ᱱᱟᱦᱟᱜ ᱩᱛᱩ ᱞᱮᱠᱟᱛᱮ ᱱᱟᱜ ᱥᱟᱱᱟᱢ ᱦᱚᱲ ᱜᱮ ᱦᱟᱸᱜ ᱟᱞᱮ ᱱᱚᱣᱟ ᱟᱹᱛᱩ ᱠᱚᱨᱮᱱ ᱫᱚᱞᱮ ᱡᱚᱢ ᱜᱮᱭᱟ ᱾
ᱦᱮᱸ ᱦᱮᱸ ᱦᱮᱸ ᱾
ᱦᱮᱸ ᱟᱹᱰᱤ ᱟᱭᱢᱟ ᱥᱤᱵᱤᱞ ᱦᱚᱸ ᱥᱤᱵᱤᱞᱟᱛᱚ ᱚᱱᱟ ᱛᱮᱜᱮ ᱱᱟᱦᱟᱜ ᱟᱨ ᱟᱵᱚ ᱫᱚ ᱡᱟᱦᱟᱸ ᱛᱤᱱᱟᱹᱜ ᱵᱚᱱ ᱪᱮᱥᱴᱟᱭᱟ ᱟᱲᱟᱜ ᱥᱟᱠᱟᱢ ᱡᱚᱢ ᱨᱮᱱᱟᱜ ᱟᱵᱚᱣᱟᱜ ᱦᱚᱲᱢᱚ ᱩᱱᱟᱹᱜ ᱜᱮ ᱱᱟᱹᱭᱛᱮ ᱱᱟᱯᱟᱭ ᱜᱮ ᱛᱟᱦᱮᱸᱜᱼᱟ ᱾
ᱦᱩᱸ ᱦᱩᱸ ᱚᱱᱟ ᱜᱮᱛᱚ ᱫᱟ ᱟᱫᱚ ᱱᱮᱛᱟᱨ ᱫᱚ ᱟᱫᱚ ᱩᱱᱟᱹ ᱛᱚ ᱟᱲᱟᱜ ᱥᱟᱠᱟᱢ ᱠᱚᱨᱮ ᱵᱟᱠᱚ ᱡᱚᱢᱮᱜ ᱨᱮᱦᱚᱸ ᱱᱮᱛᱟᱨ ᱫᱚ ᱟᱭᱢᱟ ᱟᱭᱢᱟ ᱨᱚᱠᱚᱢᱟᱜ ᱡᱤᱱᱤᱥ ᱠᱚ ᱛᱳᱜ ᱟᱠᱟᱱᱟ ᱛᱚ ᱟᱫᱚ ᱵᱮᱥᱤ ᱩᱱᱫᱤᱱ ᱡᱟᱦᱟᱸᱭ ᱠᱚ ᱛᱟᱦᱮᱸᱠᱟᱱᱟ ᱠᱚ ᱟᱵᱚᱨᱮᱱ ᱢᱟᱨᱮ ᱦᱟᱯᱲᱟᱢ ᱠᱚ ᱚᱱᱟ ᱠᱚᱜᱮ ᱟᱲᱟᱜ ᱥᱟᱠᱟᱢ ᱠᱚᱜᱮ ᱵᱤᱥᱤ ᱠᱚ ᱡᱚᱢ ᱵᱟᱲᱟᱭ ᱛᱟᱦᱮᱸᱜᱼᱟ ᱠᱚ ᱾
ᱦᱳᱭ ᱦᱳᱭ ᱦᱳᱭ ᱾
ᱟᱫᱚ ᱚᱱᱮ ᱚᱱᱠᱟᱜᱮ ᱱᱮᱛᱟᱨ ᱫᱚ ᱫᱟ ᱟᱭᱢᱟ ᱟᱭᱢᱟ ᱨᱚᱠᱚᱢᱟᱱ ᱡᱤᱱᱤᱥ ᱠᱚ ᱛᱳᱜ ᱠᱟᱱᱟ ᱛᱚ ᱾ ᱡᱚᱛᱚ ᱦᱚᱲ ᱜᱮ ᱱᱚᱜᱼᱚᱭ ᱡᱮᱞ ᱦᱟ ᱠᱚᱜᱮ ᱥᱚᱵᱽ ᱥᱚᱢᱚᱭ ᱜᱮᱠᱚ ᱡᱚᱢ ᱵᱟᱲᱟᱭᱟ ᱾ ᱩᱱᱟᱹᱜ ᱫᱚ ᱟᱲᱟᱜ ᱥᱟᱠᱟᱢ ᱠᱚᱫᱚ ᱩᱱᱟᱹᱜ ᱵᱤᱥᱤ ᱵᱟᱠᱚ ᱡᱚᱢ ᱵᱟᱲᱟᱭ ᱫᱟᱠᱚ ᱾ ᱠᱤᱱᱛᱩ ᱟᱥᱚᱞ ᱫᱚ ᱠᱤᱱᱛᱩ ᱚᱱᱟᱜᱮ ᱟᱲᱟᱜ ᱥᱟᱠᱟᱢ ᱡᱚᱢ ᱠᱟᱛᱮᱜ ᱜᱮ ᱦᱚᱲ ᱵᱮᱥ ᱠᱚ ᱛᱟᱦᱮᱱᱟ ᱵᱤᱥᱤ ᱾ ᱡᱤᱞ ᱦᱟᱹᱠᱩ ᱠᱚᱫᱚ ᱡᱚᱢ ᱦᱚᱸ ᱩᱱᱟᱹᱜ ᱫᱚ ᱵᱟᱝ ᱵᱷᱟᱹᱜᱮᱭᱟ ᱾
ᱦᱳᱭ ᱱᱤᱦᱟᱹᱛᱤ ᱱᱤᱦᱟᱹᱛᱤ ᱟᱨ ᱢᱮᱱᱫᱚ ᱟᱞᱟᱝ ᱡᱟᱦᱟᱸ ᱛᱤᱱᱟᱹᱜ ᱴᱟᱭᱤᱢ ᱠᱚ ᱮᱢᱟᱞᱟᱜ ᱛᱟᱦᱮᱸ ᱚᱱᱟ ᱴᱟᱭᱤᱢ ᱦᱟᱸᱜ ᱯᱨᱟᱭ ᱪᱟᱵᱟ ᱦᱮᱡ ᱮᱱᱟ ᱟᱨ ᱡᱟᱠ ᱜᱮ ᱫᱚᱥᱨᱟ ᱮᱯᱤᱥᱳᱰ ᱞᱟᱝ ᱜᱟᱯᱟᱞ ᱢᱟᱨᱟᱣᱟ ᱥᱮ ᱪᱮᱫ ᱮᱢ ᱞᱟᱹᱭᱮᱜᱼᱟ?
ᱦᱮᱸ ᱦᱮᱸ ᱦᱮᱸ ᱾ ᱟᱪᱪᱷᱟ ᱾ ᱦᱮᱸ ᱡᱚᱦᱟᱨ ᱜᱮ ᱾